ᱦᱮᱞᱳ,
ᱦᱮᱞᱳ,
ᱦᱚᱸ ᱜᱚᱝᱠᱮ ᱾
ᱦᱳᱭ ᱜᱚᱝᱠᱮ, ᱡᱚᱦᱟᱨ ᱜᱮ ᱾
ᱦᱮᱸ, ᱟᱸᱡᱚᱢᱚᱜ ᱠᱟᱱᱟ ᱛᱚ ᱯᱚᱨᱤᱥᱠᱟᱨ?
ᱦᱳᱭ, ᱟᱵᱤᱱᱟᱜ ᱟᱲᱟᱝ ᱫᱚ ᱟᱹᱰᱤ ᱱᱟᱭ ᱱᱟᱯᱟᱭ ᱜᱮ ᱟᱸᱡᱚᱢᱚᱜ ᱠᱟᱱᱟ ᱛᱚ ᱟᱹᱞᱤᱧᱟᱜ ᱟᱲᱟᱝ ᱜᱮ ᱦᱟᱸᱜ, ᱪᱮᱫ ᱞᱮᱠᱟ ᱵᱮᱱ ᱟᱸᱡᱚᱢᱮᱜ ᱠᱟᱱᱟ?
ᱱᱟᱯᱟᱭ ᱜᱮ ᱟᱸᱡᱚᱢᱚᱜ ᱠᱟᱱ ᱛᱟᱵᱚᱱᱟ, ᱡᱟᱠ ᱛᱟᱫᱚ ᱚᱱᱟ ᱜᱮ ᱾ ᱱᱤᱛ ᱪᱮᱫ ᱢᱟᱱᱮ ᱪᱤᱛᱟᱹᱨ ᱪᱟᱥ ᱵᱟᱥ ᱛᱤᱱᱟᱹᱜ ᱜᱟᱱ ᱞᱟᱦᱟᱭᱮᱱᱟ ᱥᱮ ᱟᱹᱣᱨᱤ ᱟᱵᱮᱱᱟᱜ ᱫᱚ?
ᱦᱳᱭ, ᱪᱟᱥᱵᱟᱥ ᱴᱷᱤᱠ ᱾ ᱦᱳᱭ, ᱪᱟᱥ ᱵᱟᱥ ᱡᱮᱞᱮᱠᱟ ᱵᱮᱱ ᱢᱮᱱ ᱠᱮᱫᱟ ᱞᱟᱦᱟ ᱫᱚ ᱟᱹᱰᱤᱜᱟᱱ ᱫᱚ ᱦᱟᱸᱜ ᱵᱟᱞᱮ ᱞᱟᱦᱟᱣ ᱠᱟᱱᱟ ᱟᱨ ᱦᱚᱞᱟ ᱥᱮ ᱢᱟᱫᱷᱮᱨ ᱦᱤᱞᱳᱜ ᱜᱟᱱ ᱠᱷᱚᱡᱜᱮ ᱦᱟᱸᱜ ᱞᱮ ᱮᱦᱚᱵ ᱵᱟᱲᱟᱣ ᱟᱠᱟᱱᱟ ᱾ ᱟᱨ ᱪᱮᱫᱟᱜ ᱥᱮ ᱮᱦᱚᱵ ᱯᱟᱞᱮ ᱞᱟᱦᱟ ᱚᱠᱛᱮ ᱠᱷᱚᱱ ᱜᱮ, ᱪᱮᱫᱟᱜ ᱥᱮ ᱚᱱᱮ ᱜᱟᱹᱪᱷᱤ ᱢᱟᱦᱟ ᱦᱚᱛᱮ ᱞᱟᱦᱟ ᱨᱮᱜᱮ ᱦᱟᱨᱟ ᱤᱭᱟᱹ ᱞᱟᱹᱴᱩ ᱵᱟᱲᱟ ᱟᱠᱟᱱ ᱛᱟᱦᱮᱱᱟ ᱾ ᱛᱚ ᱥᱮᱨᱢᱟ ᱨᱮ ᱫᱟᱜ ᱵᱟᱭ ᱛᱟᱦᱮᱸ ᱠᱟᱱ ᱚᱠᱛᱮ ᱛᱮ ᱟᱹᱰᱤ ᱚᱥᱩ ᱥᱩᱵᱤᱫᱷᱟ ᱜᱮ ᱵᱩᱡᱷᱟᱹᱣ ᱵᱟᱲᱟᱜ ᱠᱟᱱ ᱛᱟᱦᱮᱱᱟ, ᱟᱫᱚ ᱥᱮᱨᱢᱟ ᱫᱟᱜ ᱜᱮ ᱛᱟᱸᱜᱤ ᱵᱟᱲᱟ ᱠᱟᱫᱟ ᱛᱟᱦᱮᱱᱟ ᱾ ᱟᱫᱚ ᱠᱤᱪᱷᱩ ᱫᱤᱱ ᱦᱚᱞᱟ ᱵᱟᱸᱝ ᱫᱚ ᱵᱟᱝ ᱢᱟᱦᱫᱷᱮᱨ ᱦᱤᱞᱟᱹᱜ ᱢᱟᱱᱮ ᱛᱷᱚᱲᱟ ᱜᱟᱱ ᱫᱟᱜ ᱠᱮᱫ ᱠᱷᱟᱹᱛᱤᱨ ᱛᱮ ᱛᱷᱚᱲᱟ ᱜᱟᱱ ᱞᱮ ᱟᱥᱟᱱ ᱧᱚᱜ ᱮᱱᱟ ᱾ ᱟᱨ ᱢᱤᱫ ᱡᱟᱭᱜᱟ ᱨᱮ ᱚᱱᱠᱟ ᱜᱮ ᱦᱟᱸᱜ ᱢᱟᱱᱮ ᱢᱮᱱᱟᱜ ᱛᱟᱞᱮᱭᱟ ᱚᱸᱰᱮ ᱫᱚ ᱰᱟᱹᱰᱤ ᱫᱟᱜ ᱠᱚ ᱦᱚᱸᱭ ᱧᱟᱢᱮᱫ ᱠᱟᱱ ᱠᱷᱟᱹᱛᱤᱨ ᱛᱮ ᱚᱸᱰᱮᱞᱮ ᱟᱥᱟᱱ ᱧᱚᱜ ᱜᱮᱭᱟ᱾ ᱛᱚ ᱾ ᱯᱟᱥᱮᱜ ᱟᱨ ᱢᱤᱫ ᱦᱟᱯᱛᱟ ᱜᱟᱱ ᱡᱚᱨᱩᱨᱤ ᱜᱮᱭᱟ ᱯᱟᱥᱮᱜ ᱟᱞᱮ ᱫᱚ᱾ ᱛᱚ ᱟᱯᱮᱥᱮᱡ ᱜᱮ ᱦᱟᱸᱜ ᱪᱮᱫ ᱞᱮᱠᱟ?
ᱟᱞᱮ ᱥᱮᱱ ᱦᱚᱸ ᱜᱚᱝᱠᱮ ᱚᱱᱠᱟ ᱟᱯᱷᱚᱨ ᱠᱚ ᱦᱟᱨᱟ ᱦᱠᱟᱱᱟ ᱦᱮᱸ ᱦᱩᱰᱤᱧ ᱦᱩᱰᱤᱧ ᱦᱚᱸ ᱢᱮᱱᱟᱜ ᱟᱠᱟᱫ ᱜᱮᱭᱟ ᱢᱤᱫ ᱵᱟᱨ ᱫᱚ ᱦᱟᱨᱟᱜ ᱠᱟᱱᱟ ᱦᱟᱸᱜ ᱱᱤᱭᱟᱹ ᱦᱤᱡᱩᱜ ᱠᱟᱱ ᱥᱚᱯᱛᱟᱦᱚ ᱠᱚᱛᱮ ᱫᱚ ᱜᱟᱱᱚᱜ-ᱟ᱾ ᱛᱚ ᱫᱟᱜ ᱤᱫᱤᱭᱮᱫ ᱜᱮᱭᱟᱭ ᱦᱚᱸᱜ-ᱚᱭ ᱦᱟᱸᱜ ᱢᱟᱱᱮ ᱛᱮᱦᱮᱧ ᱦᱚᱸ ᱜᱚᱴᱟ ᱫᱤᱱ ᱜᱮ ᱦᱩ ᱨᱤᱢᱤᱞ ᱠᱟᱛᱮᱜ ᱫᱚᱦᱚ ᱞᱮᱫᱟᱭ ᱟᱨᱻ ᱯᱤ ᱡᱤᱯᱤᱨ ᱫᱟᱜ ᱫᱚ ᱧᱩᱨ ᱨᱟᱠᱟᱱ ᱜᱮᱭᱟ ᱜᱚᱴᱟᱜᱮ᱾
ᱴᱷᱤᱠ
ᱦᱩᱸ ᱟᱨ
ᱦᱩᱸ
ᱚᱱᱟᱜᱮ ᱦᱟᱸᱜ ᱱᱤᱛᱳᱜ ᱫᱚ ᱯᱩᱨᱟ ᱥᱚᱢᱚᱭ ᱠᱟᱱ ᱛᱟᱵᱩᱱᱟ᱾ ᱟᱥᱟᱲ ᱵᱚᱸᱜᱟ ᱫᱤᱱ ᱦᱩᱲᱩ ᱨᱚᱦᱚᱭ ᱟᱵᱚᱣᱟᱜ ᱱᱤᱛᱳᱜ ᱱᱚᱣᱟ ᱵᱚᱪᱷᱚᱨ ᱫᱤᱱ ᱨᱮᱭᱟᱜ ᱡᱚᱢᱟᱜ ᱟᱵᱚᱣᱟᱜ ᱱᱚᱣᱟ ᱵᱟᱢ ᱵᱚᱱ ᱟᱻ ᱫᱚᱦᱚᱭ ᱫᱟᱜ ᱞᱮᱠᱷᱟᱱ ᱥᱮ ᱵᱟᱝᱵᱚᱱ ᱦᱩᱭ ᱦᱚᱪᱚ ᱞᱮᱠᱷᱟᱡ ᱦᱩᱲᱩ ᱠᱚᱦᱚᱸ ᱟᱵᱚᱣᱟᱜ ᱦᱟᱯᱮᱱ ᱫᱤᱱ ᱦᱟᱸᱜ ᱟᱨᱚ ᱫᱚᱢᱮ ᱚᱥᱩᱵᱤᱫᱟᱜ-ᱟ ᱵᱟᱠᱷᱟᱡ᱾
ᱦᱚᱭ ᱦᱚᱭ ᱱᱤᱛᱳᱜ ᱱᱤᱭᱟᱹ ᱥᱤᱡᱤᱱ ᱨᱮ ᱡᱩᱫᱤ ᱟᱵᱩ ᱢᱚᱸᱡᱽ ᱛᱮ ᱵᱟᱵᱚᱱ ᱡᱷᱩᱠᱩᱜ-ᱟ, ᱛᱚᱵᱮ ᱡᱚᱢᱟᱵᱚᱱ ᱪᱮᱜ ᱛᱚ ᱱᱚᱣᱟ ᱜᱮ ᱠᱟᱱ ᱜᱮ ᱦᱟᱸᱜ ᱥᱤᱡᱮᱱ ᱟᱨ ᱠᱤᱪᱷᱩ ᱠᱤᱪᱷᱩ ᱦᱚᱲ ᱢᱮᱱᱟᱜ ᱠᱚᱣᱟ ᱦᱟᱸᱜ ᱟᱵᱩ ᱵᱚᱪᱷᱚᱨ ᱨᱮ ᱵᱟᱣ ᱵᱟᱨ ᱛᱟᱣ ᱦᱟᱸᱜ ᱠᱩ ᱪᱟᱥᱚᱜ ᱠᱟᱱ ᱛᱟᱵᱚᱱᱟ᱾ ᱛᱚ ᱠᱤᱪᱷᱩ ᱠᱤᱪᱷᱩ ᱦᱚᱲ ᱚᱱᱠᱟ ᱦᱚᱸ ᱦᱚᱲ ᱢᱮᱱᱟᱜ ᱵᱚᱱ ᱜᱮᱭᱟ ᱦᱟᱸᱜ ᱢᱟᱱᱮ ᱵᱚᱪᱷᱚᱨ ᱨᱮ ᱢᱤᱫ ᱫᱷᱟᱣ ᱜᱮᱵᱚᱱ ᱪᱟᱥᱚᱜ ᱠᱚᱱᱟ ᱟᱫᱚ ᱦᱚᱜ-ᱚᱭ ᱦᱟᱸᱜ ᱵᱚᱱ ᱟᱨᱡᱟᱣᱮᱜ ᱠᱟᱱᱟ ᱡᱮ ᱱᱚᱣᱟ ᱢᱤᱫᱴᱮᱡ ᱥᱤᱡᱤᱱ ᱨᱮ ᱡᱮᱦᱮᱛᱩ ᱵᱩᱱ ᱪᱟᱥᱚᱜ ᱠᱟᱱᱟ ᱛᱚ ᱱᱚᱣᱟ ᱜᱮ ᱦᱟᱸᱜ ᱵᱩᱣᱟᱜ ᱢᱤᱜᱴᱮᱱ ᱥᱟᱨᱟ ᱵᱚᱪᱷᱚᱨ ᱨᱮᱭᱟᱜ ᱢᱤᱴᱮᱱ ᱠᱟᱹᱢᱤ ᱨᱮᱭᱟᱜ ᱯᱷᱚᱞ ᱦᱟᱸᱜ ᱦᱩᱭᱩᱜ ᱛᱟᱵᱩᱱᱟ ᱛᱚ ᱱᱤᱭᱟᱹ ᱜᱮ ᱡᱩᱫᱤ ᱵᱚᱱ ᱚᱵᱚᱦᱮᱞᱟᱭ ᱠᱷᱟᱱ ᱟᱫᱚ ᱵᱟᱝ ᱦᱩᱭᱩᱜ-ᱟ᱾ ᱯᱟᱥᱮᱡ ᱪᱮᱫ ᱵᱮᱱ ᱢᱮᱱᱫᱟ ᱜᱚᱝᱠᱮ?
ᱦᱮᱸ ᱦᱮᱸ ᱮᱫᱜᱚᱢ ᱮᱫᱜᱚᱢ ᱱᱚᱣᱟ ᱫᱚ ᱟᱹᱰᱤ ᱡᱚᱛᱷᱟᱛ ᱠᱟᱛᱷᱟ ᱠᱚ ᱨᱚᱲ ᱠᱟᱫᱟ ᱵᱮᱱ᱾ ᱦᱮᱸ ᱟᱵᱚᱣᱟᱜ ᱫᱚ ᱱᱚᱣᱟᱜ ᱜᱮ ᱟᱵᱚᱣᱟᱜ ᱱᱤᱛᱳᱜ ᱚᱱᱟ ᱡᱮ ᱵᱚᱪᱷᱚᱨ ᱫᱤᱱ ᱵᱚᱱ ᱡᱚᱢ ᱯᱩᱨᱟᱹᱣᱟ᱾ ᱛᱚ ᱱᱤᱛ ᱡᱩᱫᱤ ᱵᱟᱢ ᱵᱚᱱ ᱤᱭᱟᱹᱭᱟ ᱛᱚ ᱪᱟᱞᱟᱣᱮᱱ ᱥᱮ ᱵᱚᱪᱷᱚᱨ ᱨᱮᱭᱟᱜ ᱡᱟᱦᱟᱸ ᱠᱚ ᱢᱮᱱᱟᱜ-ᱟ ᱚᱱᱟᱢᱟ ᱪᱟᱵᱟ ᱦᱮᱡ ᱟᱠᱟᱱᱟ᱾ ᱱᱤᱛᱳᱜ ᱫᱚ ᱦᱟᱸᱜ ᱱᱟ ᱟ ᱵᱟᱢᱵᱚᱱ ᱨᱚᱦᱚᱭ ᱥᱮ ᱵᱟᱝᱵᱚᱱ ᱱᱟᱣᱟ ᱦᱩᱲᱩ ᱵᱟᱢᱵᱚᱱ ᱮᱸ ᱦᱩ ᱞᱮᱠᱷᱟᱡ ᱛᱚ ᱟᱨ ᱟᱵᱚᱣᱟᱜ ᱫᱚ ᱦᱟᱸᱜ ᱛᱷᱟᱞᱮ ᱱᱚᱣᱟ ᱦᱤᱡᱩᱜ ᱠᱟᱱ ᱵᱚᱪᱷᱚᱨ ᱫᱚ ᱟᱨᱚ ᱪᱤᱠᱟᱹ ᱛᱮᱵᱚᱱ ᱡᱚᱢᱟ ᱛᱟᱦᱞᱮ? ᱟᱵᱚ ᱫᱚ ᱚᱱᱟ ᱜᱮᱥᱮ ᱟᱵᱚ ᱫᱚ ᱟᱹᱛᱩ ᱚᱲᱟᱜ ᱨᱮᱱ ᱦᱚᱲ ᱦᱩᱲᱩ ᱪᱟᱥ ᱠᱟᱛᱮᱜ ᱵᱚᱱ ᱦᱩᱲᱩᱭᱟ ᱛᱟᱯᱚᱨᱮ ᱵᱚᱱ ᱡᱚᱢᱟ ᱚᱱᱟᱜᱮ᱾
ᱴᱷᱤᱠ ᱴᱷᱤᱠ
ᱛᱟᱦᱞᱮ ᱱᱚᱜ ᱚᱱ ᱠᱟ ᱦᱩᱭᱩᱜ-ᱟ
ᱢᱚᱸᱡᱽ ᱛᱮᱵᱚᱱ ᱡᱷᱩᱠᱩᱜ-ᱟ ᱟᱨ ᱡᱟᱛᱮ ᱡᱮᱢᱚᱱ ᱪᱟᱸᱫ ᱵᱚᱸᱜᱣᱟᱜ ᱟᱥᱤᱨᱵᱟᱫᱽ ᱥᱮ ᱫᱟᱭᱟ ᱠᱟᱛᱮᱜ ᱡᱚᱛᱚ ᱡᱮᱢᱚᱱ ᱢᱮᱫ ᱪᱮ ᱫᱟ ᱟᱵᱩᱱ ᱟᱨ ᱵᱟᱝᱠᱷᱟᱱ ᱫᱚ ᱵᱟᱝ ᱦᱩᱭᱩᱜ-ᱟ᱾
ᱚᱱᱛᱮ ᱫᱚ ᱚᱠᱟ ᱞᱮᱠᱟ ᱨᱚᱦᱚᱭ ᱤᱭᱟᱹ ᱨᱮᱭᱟᱜ ᱤᱭᱟᱹ ᱫᱚ ᱚᱠᱟ ᱠᱟᱱ ᱛᱟᱯᱮᱭᱟ ᱪᱮᱫ ᱠᱟ ᱯᱮ ᱮᱛᱚᱦᱚᱵᱟ ᱪᱮᱫ ᱞᱮᱠᱟ ᱠᱟᱛᱮᱫ ᱯᱮ ᱨᱚᱦᱚᱭᱟ ᱟᱲᱮ ᱠᱚᱯᱮ ᱞᱟᱜᱟ ᱥᱮ ᱵᱟᱝ ᱾ ᱩᱸ᱾ ᱟᱠᱟ ᱞᱮᱠᱟ ᱾
ᱦᱚᱭ ᱦᱚᱭ ᱞᱟ ᱴᱷᱤᱠ ᱠᱟᱛᱷᱟ ᱜᱮᱵᱮᱱ ᱠᱩᱠᱞᱤ ᱟᱠᱟᱫ ᱞᱤᱧᱟ ᱛᱚᱵᱮ ᱦᱚᱭ ᱟᱞᱮ ᱫᱚ ᱚᱱᱮ ᱠᱚ ᱢᱮᱱᱟ ᱦᱩᱲᱩ ᱡᱚᱠᱷᱚᱱ ᱟᱸ ᱞᱮ ᱨᱚᱦᱚᱭᱟ ᱛᱚᱵᱮ ᱚᱱᱟ ᱞᱟᱦᱟ ᱨᱮᱜᱮ ᱢᱟᱱᱮ ᱥᱮ ᱞᱚᱥᱚᱫ ᱵᱟᱲᱟᱣ ᱠᱟᱜ ᱞᱟᱦᱟ ᱨᱮᱜᱮ ᱛᱚ ᱟᱞᱮ ᱫᱚ ᱢᱟᱱᱮ ᱟ ᱯᱤᱰᱟᱹ ᱟᱲᱮ ᱟᱲᱮ ᱛᱮ ᱢᱟᱱᱮ ᱞᱟᱫ ᱥᱟᱯᱷᱟᱭᱟᱞᱮ ᱟᱨ ᱵᱟᱢ ᱞᱟᱫ ᱥᱟᱯ ᱥᱟᱯᱷᱟ ᱞᱮᱠᱷᱟᱡ ᱛᱚ ᱚᱱᱟ ᱫᱚ ᱢᱟᱱᱮ ᱜᱟᱡᱟᱲᱚᱜᱼᱟ ᱟᱹᱰᱤ ᱜᱟᱱ ᱜᱮ ᱟᱨ ᱚᱠᱟ ᱠᱚᱨᱮ ᱦᱟᱸᱜ ᱫᱟᱥᱟᱣ ᱵᱟᱲᱟᱣ ᱠᱟᱱᱟ ᱚᱱᱟ ᱫᱚ ᱵᱟᱛᱞᱟᱣ ᱜᱮᱞᱮ ᱯᱤᱰᱷᱟᱹ ᱵᱟᱲᱟᱣᱟᱜᱼᱟ, ᱛᱚ ᱟᱲᱮ ᱵᱟᱲᱟ ᱟᱞᱮ ᱦᱟᱜ ᱟᱨ ᱤᱭᱟᱹᱭ ᱜᱮᱭᱟᱞᱮ ᱟᱨ ᱡᱮᱞᱮᱠᱟ ᱵᱮᱱ ᱢᱮᱱ ᱠᱮᱭᱟ ᱛᱚ ᱚᱱᱮ ᱚᱱᱠᱟ ᱜᱮ ᱦᱟᱸᱜ ᱢᱟᱱᱮ ᱞᱟᱫ ᱥᱟᱯᱷᱟᱭ ᱜᱮᱭᱟᱞᱮ ᱟᱨ ᱟᱞᱮ ᱫᱚᱦᱟᱸᱜ ᱜᱚᱝᱠᱮ ᱡᱮ ᱤᱭᱟᱹ ᱡᱷᱟ. ᱭ ᱡᱷᱟᱯᱟᱹᱭ ᱥᱮ ᱠᱮᱱᱮᱞ ᱠᱚᱫᱚ ᱦᱟᱸᱜ ᱵᱟᱹᱱᱩᱜ ᱛᱟᱞᱮᱭᱟ ᱛᱚᱵᱮ ᱥᱮᱨᱢᱟ ᱫᱟᱜᱽ ᱵᱷᱚᱨᱥᱟ ᱜᱮ ᱦᱟᱸᱜ ᱞᱮ ᱨᱚᱦᱚᱭᱮᱜ ᱠᱟᱱᱟ, ᱛᱚ ᱟᱯᱮ ᱥᱮᱫ ᱜᱮ ᱦᱟᱜ ᱪᱮᱫ ᱞᱮᱠᱟ ᱡᱷᱟᱯ ᱯᱟᱹᱭ ᱠᱚ ᱥᱮ ᱠᱮᱱᱮᱞ ᱠᱚ ᱢᱮᱱᱟᱜ ᱟᱠᱟᱫᱟ ᱥᱮ ᱪᱮᱫ ᱞᱮᱠᱟ᱾
ᱠᱟᱜᱮ ᱡᱟᱠ ᱡᱟᱦᱟᱸ ᱠᱚᱨᱮᱜ ᱢᱤᱫ ᱵᱟᱨ ᱡᱩᱫᱤ ᱥᱩᱨ ᱨᱮ ᱰᱚᱵᱟᱜ ᱢᱮᱱᱟᱜᱼᱟ ᱛᱟᱦᱞᱮ ᱚᱱᱟ ᱠᱚᱫᱚ ᱠᱟ ᱠᱟᱹᱴᱤᱡ ᱚᱸᱰᱮ ᱠᱷᱚᱱ ᱫᱟᱜᱽ ᱡᱟᱹᱲᱤ ᱡᱩᱫᱤ ᱠᱟᱴᱤᱡ ᱮ ᱰᱤᱨᱤ ᱞᱮ ᱨᱮᱦᱚ ᱚᱸᱰᱮ ᱠᱷᱚᱱ ᱠᱟᱹᱢᱤ ᱞᱟᱦᱟᱜᱼᱟ ᱟᱨ ᱪᱮ ᱦᱟᱸᱜ᱾
ᱟᱪᱪᱷᱟ ᱾
ᱟᱣ ᱱᱚᱠᱟ ᱫᱚ ᱵᱟᱹᱱᱩᱜ ᱟᱠᱟᱫᱟ ᱛᱚ ᱚᱱᱟ ᱡᱚᱛᱚ ᱥᱩᱵᱤᱫᱷᱟ ᱫᱚ ᱦᱮᱸ ᱡᱚᱛᱚ ᱯᱷᱮᱛ ᱯᱷᱮᱛ ᱨᱮᱜᱮ ᱱᱚᱝᱠᱟ ᱢᱤᱫᱴᱤᱡ ᱢᱮᱱᱟᱜᱼᱟ ᱚᱥᱚᱵᱤᱫᱟ ᱫᱚ ᱚᱱᱠᱟ ᱵᱟᱹᱱᱩᱜᱼᱟ ᱾
ᱟᱨ ᱥᱟᱵ ᱵᱤᱱ ᱱᱚᱜ ᱚᱭ ᱡᱮ ᱦᱩᱲᱩ ᱵᱚᱱ ᱫᱚᱦᱚ ᱭᱮᱫᱟ ᱟᱫᱚ ᱟᱵᱚ ᱫᱚ ᱱᱤᱛᱚᱜ ᱫᱚ ᱥᱮᱫᱟᱭ ᱡᱮᱢᱚᱱ ᱫᱚᱦᱚᱭᱮᱫ ᱛᱟᱦᱮᱸ ᱱᱟᱠᱚ ᱥᱮᱫᱟᱭ ᱡᱮᱢᱚᱱ ᱢᱤᱫ ᱨᱚᱠᱚᱢ ᱟᱨ ᱱᱤᱛ ᱟᱵᱚ ᱫᱚ ᱟᱹᱰᱤ ᱠᱤᱪᱷᱩ ᱥᱟᱨ ᱵᱚᱱ ᱵᱮᱵᱚᱦᱟᱨ ᱮᱫᱟ᱾ ᱨᱟᱥᱟᱭᱱᱤᱠ ᱥᱟᱨ ᱟᱨ ᱮᱥᱯᱮᱨᱮ ᱱᱚᱜᱼᱚᱭ ᱡᱮᱵᱚᱱ ᱤᱭᱟᱹᱭ ᱮᱫᱟ ᱟᱨ ᱦᱟᱯᱮᱱ ᱨᱮᱱ ᱥᱮᱫᱟᱭ ᱨᱮᱱ ᱟᱵᱚᱨᱮᱱ ᱫᱩᱫᱩ ᱵᱟ ᱛᱟᱠᱚ ᱥᱮ ᱫᱟᱫᱟ ᱦᱟᱲᱟᱢ ᱛᱮᱠᱚ ᱡᱟᱦᱟᱭ ᱠᱚ ᱤᱭᱟᱹᱭᱮᱫ ᱛᱟᱦᱮᱸᱱ ᱩᱱᱠᱩ ᱫᱚ ᱱᱚᱣᱟ ᱩᱱᱠᱩ ᱫᱚ ᱵᱟᱝᱠᱚ ᱤᱭᱟᱹᱭᱮᱫ ᱛᱟᱦᱮᱱᱟ ᱟᱫᱚ ᱩᱱᱠᱩ ᱫᱚ ᱟᱵᱚ ᱨᱮᱱᱟᱜ ᱚᱱᱮ ᱡᱮ ᱩᱱᱫᱤᱱ ᱫᱚᱵᱤᱱ ᱥᱟᱨᱡᱚᱢ ᱛᱮᱱᱟᱜ ᱦᱩᱲᱩ ᱯᱩᱱ ᱡᱚᱢ ᱦᱚᱪᱚᱭᱮᱫ ᱵᱚᱱ ᱛᱟᱦᱮᱸᱱᱟ ᱟᱫᱚ ᱱᱤᱛᱚᱜ ᱫᱚᱵᱚᱱ ᱦᱟᱱᱟ ᱱᱟᱣᱟ ᱥᱟᱨ ᱠᱚᱛᱮ ᱟᱰᱤ ᱵᱚᱱ ᱦᱩᱭ ᱦᱚᱪᱚᱭ ᱮᱫᱟ, ᱰᱮ ᱫᱮ ᱟᱫᱚ ᱛᱤᱱᱟᱹᱜ ᱜᱟᱱ ᱚᱱᱟ ᱫᱚ ᱟᱵᱚᱣᱟᱜ ᱫᱚ ᱵᱮᱥ ᱥᱮ ᱵᱟᱹᱲᱤᱡ ᱦᱩᱭᱩᱜ ᱠᱟᱱᱟ ᱠᱟᱴᱤᱡ ᱚᱱᱟ ᱟᱸ ᱠᱟᱴᱤᱡ ᱞᱟ. ᱭ ᱵᱤᱱ ᱢᱟᱥᱮ
ᱪᱮᱫ ᱞᱮᱠᱟ ᱵᱮᱱ ᱢᱮᱱ ᱠᱮᱫᱟ ᱟ
ᱚᱱᱮ ᱡᱮ ᱩᱱᱫᱤᱱ ᱫᱚ ᱩᱱᱫᱤᱱ ᱫᱚ ᱦᱟᱜ ᱵᱤᱱᱟᱹ ᱥᱟᱨ ᱵᱤᱱᱟᱹ ᱨᱟᱥᱟᱭᱱᱤᱠ ᱛᱮ ᱦᱩᱭᱩᱜ ᱥᱮ ᱱᱚᱣᱟ ᱚᱝᱠᱟ ᱠᱟᱛᱮ ᱟᱵᱚ ᱦᱩᱲᱩ ᱠᱚ ᱦᱩᱭ ᱦᱚᱪᱚ ᱟᱠᱟᱫ ᱛᱟᱵᱚᱱᱟ ᱟᱨ ᱵᱚᱱ ᱦᱩᱲᱩ ᱚᱱᱟ ᱦᱩᱲᱩ ᱨᱮᱭᱟᱜ ᱪᱟᱣᱞᱮ ᱡᱟᱦᱟ ᱵᱚᱱ ᱡᱚᱢ ᱞᱮᱜᱼᱟ
ᱟᱨ ᱱᱤᱛᱚᱜ ᱡᱟᱦᱟ ᱵᱚᱱ ᱯᱚᱞᱚᱱ ᱮᱫᱟ ᱥᱟᱨ ᱮᱢ ᱠᱟᱛᱮᱜ ᱨᱮ ᱮᱢ ᱠᱟᱛᱮᱫ ᱴᱚ ᱱᱤᱭᱟᱹ ᱫᱚ ᱟᱵᱚᱣᱟᱜ ᱫᱚ ᱛᱤᱱᱟᱹᱜ ᱜᱟᱱ ᱡᱩᱛᱩᱜ ᱠᱟᱱᱟ ᱥᱮ ᱵᱟᱭ ᱵᱟᱲᱤᱡᱚᱜ ᱠᱟᱱᱟ?
ᱴᱷᱤᱠ ᱴᱷᱤᱠ ᱚᱱᱟ ᱥᱟᱨ ᱞᱟᱜᱟᱣᱟᱜ ᱜᱮᱭᱟ ᱛᱚ?
ᱦᱩᱸ ᱾
ᱦᱳᱭ, ᱥᱟᱨ ᱮᱠᱪᱩᱭᱮᱞᱤ ᱡᱟ ᱞᱟᱦᱟᱛᱮ ᱪᱮᱫ ᱞᱮᱠᱟ ᱵᱚᱱ ᱪᱮᱫ ᱞᱮᱠᱟ ᱵᱮᱱ ᱢᱮᱱ ᱠᱮᱫᱟ ᱡᱮ ᱞᱟᱦᱟᱛᱮ ᱥᱟᱨ
ᱦᱮᱸ ᱟᱵᱚ ᱫᱚ ᱩᱱᱫᱤᱱ ᱫᱚ ᱥᱟᱨ ᱠᱚᱫᱚ ᱵᱟᱝᱠᱚ ᱵᱮᱵᱚᱦᱟᱨ ᱮᱫ ᱛᱟᱦᱮᱱᱟ ᱩᱱᱫᱚ ᱟᱵᱚᱣᱟᱜ ᱫᱚ ᱚᱱᱮ ᱡᱮ ᱨᱟᱥ ᱨᱟᱥᱟᱭᱱᱤᱠ ᱥᱟᱨ ᱫᱚ ᱩᱱᱫᱚ ᱦᱩᱭ ᱞᱮᱱᱟ ᱟᱵᱚᱣᱟᱜ ᱫᱚ ᱡᱟᱦᱟᱸ ᱫᱚ ᱚᱲᱟᱜ ᱠᱚᱨᱮ ᱡᱟᱦᱟᱸ ᱫᱚ ᱜᱩᱨᱤᱡ ᱡᱟᱦᱟᱸ ᱫᱚ ᱜᱩᱨᱤᱡ ᱜᱮᱭᱟ ᱢᱮᱱᱟᱹᱧ ᱵᱷᱮᱸᱰᱟᱞᱤ ᱠᱚᱛᱮ, ᱦᱮᱸ ᱾
ᱱᱚᱰᱮ ᱟᱹᱞᱤᱧ ᱛᱷᱚᱲᱟ ᱜᱟᱱ ᱞᱤᱧ ᱨᱚᱲ ᱞᱮᱜᱮ ᱜᱚᱝᱠᱮ
ᱮᱸ ᱾
ᱢᱮᱱᱮᱜ ᱠᱟᱱ ᱛᱟᱦᱮᱱᱤᱧ ᱞᱟᱦᱟᱛᱮ ᱟᱵᱚᱨᱮᱱ ᱦᱟᱲᱟᱢᱵᱟ ᱛᱟᱠᱚ ᱥᱮ ᱵᱟᱵᱟ ᱛᱟᱠᱚ ᱦᱚᱸ ᱥᱟᱨ ᱫᱚ ᱦᱟᱸᱜ ᱵᱟᱠᱚ ᱵᱮᱵᱚᱦᱟᱨᱮᱫ ᱠᱟᱱ ᱛᱟᱦᱮᱱᱟ, ᱛᱚᱵᱮ ᱩᱱ ᱥᱚᱢᱚᱭ ᱤᱭᱟᱹ ᱚᱠᱟᱴᱟᱜ ᱯᱷᱚᱥᱚᱞ ᱥᱮ ᱟᱱᱟᱡᱽ ᱠᱚᱵᱚᱱ ᱧᱟᱢᱮᱫ ᱠᱟᱱ ᱛᱟᱦᱮᱱᱟ ᱛᱚᱵᱮ ᱟᱹᱰᱤ ᱯᱤᱭᱳᱨ ᱜᱮᱵᱚᱱ ᱧᱟᱢᱮᱫ ᱠᱟᱱ ᱛᱟᱦᱮᱱᱟ, ᱵᱷᱤᱴᱟᱢᱤᱱ ᱠᱚᱦᱚᱸ ᱧᱟᱢᱚᱜ ᱠᱟᱱ ᱛᱟᱦᱮᱱᱟ ᱟᱨ ᱵᱮᱹᱢᱟᱨ ᱟᱡᱟᱨ ᱠᱷᱚᱱᱟᱜ ᱛᱮ ᱵᱟᱝ ᱦᱩᱭᱩᱜ ᱠᱟᱱ ᱛᱟᱦᱮᱱᱟ ᱾ ᱛᱚᱵᱮ ᱫᱤᱱ ᱠᱚ ᱪᱮᱞ ᱠᱟᱛᱮ ᱦᱮᱡ ᱤᱫᱤᱭᱮᱱᱟ? ᱛᱚ ᱟᱥᱛᱮ ᱟᱥᱛᱮ ᱛᱮ ᱟᱵᱚ ᱟᱭᱢᱟ ᱜᱮ ᱪᱮᱜ ᱠᱚ ᱪᱚ ᱦᱟ'ᱜ ᱥᱟᱨ ᱠᱚ ᱥᱮ ᱪᱮᱜ ᱠᱚᱪᱚ ᱦᱟᱸᱜ ᱵᱮᱵᱚᱦᱟᱨ ᱵᱚᱱ ᱵᱷᱤᱲᱟᱹᱣ ᱟ ᱾ ᱛᱚ ᱡᱚᱠᱷᱚᱱ ᱱᱚᱣᱟ ᱵᱚᱱ ᱵᱷᱤᱲᱟᱹᱣᱮᱱ ᱠᱷᱟᱡ ᱛᱚ ᱟᱵᱚᱣᱟᱜ ᱦᱚᱸ ᱵᱚᱨᱛ ᱾ ᱵ ᱥᱚᱢᱟᱱ ᱟᱭᱢᱟ ᱜᱮ ᱵᱮᱢᱟᱨ ᱟᱡᱟᱨ ᱡᱚᱛᱚ ᱠᱤᱪᱷᱩ ᱧᱟᱢ ᱤᱫᱤᱭᱟ ᱵᱚᱱᱟ ᱦᱟᱸᱜ ᱾ ᱟᱨ ᱵᱷᱤᱴᱟᱢᱤᱱ ᱢᱟ ᱵᱟᱵᱚᱱ ᱧᱟᱢᱮᱫ ᱠᱮᱫ-ᱠᱟᱱ ᱜᱮᱭᱟ ᱾ ᱟᱨ ᱡᱮᱞᱮᱠᱟ ᱦᱚᱭᱛᱚ ᱟᱵᱮᱱ ᱦᱚᱭᱛᱚ ᱢᱚᱡᱽ ᱛᱮᱵᱮᱱ ᱱᱚᱞᱟᱣ ᱵᱟᱲᱟᱣ ᱟᱠᱟᱫ ᱜᱮᱭᱟ ᱦᱚᱭᱛᱚ ᱾ ᱟᱵᱩ ᱚᱦ-ᱚ-ᱤᱭᱟᱹ ᱢᱟᱱᱚᱣᱟ ᱟᱹᱰᱤ ᱠᱚᱢ ᱵᱚᱭᱮᱥ ᱨᱮᱜᱮ ᱦᱟᱸᱜ ᱢᱟᱱᱮ ᱢᱟᱱᱮ ᱟᱹᱰᱤ ᱡᱟᱹᱥᱛᱤ ᱵᱚᱭᱮᱥ ᱞᱮᱠᱟ ᱵᱚᱱ ᱧᱮᱞᱚᱜ ᱠᱟᱱᱟ ᱯᱟᱥᱮᱡ ᱾ ᱛᱚ ᱱᱚᱣᱟ ᱠᱟᱛᱷᱟ ᱦᱚᱭᱛᱚ ᱟᱵᱮᱱ ᱵᱮᱱ ᱱᱚᱞᱟᱣ ᱟᱠᱟᱫ ᱜᱮᱭᱟ, ᱦᱮᱸ ᱥᱮ?
ᱦᱮᱸ ᱮᱫᱽᱜᱚᱢ, ᱱᱚᱣᱟ ᱠᱚ ᱡᱚᱛᱷᱟᱛ ᱠᱟᱛᱷᱟ ᱜᱮᱵᱮᱱ ᱨᱚᱲ ᱮᱫᱟ ᱾ ᱡᱮ ᱠᱚᱢ ᱵᱚᱭᱚᱥ ᱨᱮ ᱟᱵᱚ ᱦᱚᱸ ᱱᱚᱜᱼᱚᱭ ᱡᱮ ᱢᱟᱱᱮ ᱤᱭᱟᱹ ᱦᱩᱭᱩᱜ ᱛᱟᱢᱟ ᱦᱮᱸᱥᱮ ᱾ ᱢᱟᱱᱮ ᱵᱚᱭᱚᱥᱠᱚ ᱛᱮᱫ ᱵᱚᱱ ᱧᱮᱞᱚᱜ ᱠᱟᱱᱟ ᱪᱮᱫ ᱟᱵᱚ ᱢᱤᱫᱴᱤᱡ ᱵᱚᱭᱚᱥᱠᱚ ᱟᱨ ᱪᱮᱫ ᱮᱢ ᱚᱱᱟ ᱢᱤᱫᱴᱮᱜ ᱟᱵᱚᱣᱟᱜ ᱱᱮᱛᱟᱨᱟᱜ ᱥᱟᱨ, ᱩᱦ ᱛᱮ ᱦᱩᱭ ᱥᱮ ᱥᱟᱨ-ᱱ
ᱪᱮ-ᱲᱮ-ᱪ ᱾
ᱥᱟᱨ-ᱱ ᱪᱮᱫ ᱤᱧ ᱢᱮᱱᱟ, ᱥᱟᱨᱛᱮ ᱡᱚᱛᱚ ᱠᱤᱪᱷ, - ᱥᱛᱳᱜ ᱦᱚᱸᱛᱚ ᱥᱟᱨ ᱪᱷᱟᱲᱟ ᱵᱟᱝ ᱦᱳᱭᱳᱜ ᱠᱟᱱᱟ ᱚᱱᱟ ᱦᱤᱥᱟᱹᱵ ᱛᱮ ᱚᱱᱟ ᱠᱚ ᱟᱵᱚ ᱱᱤᱛᱳᱜ ᱵᱚᱱ ᱡᱚᱢ ᱮᱫᱟ ᱾
ᱦᱳᱭ ᱡᱮᱞᱮᱠᱟ ᱟᱵᱚ ᱩᱸᱦ-ᱦᱩᱸ ᱢᱟᱱᱮ ᱥᱟᱨ ᱫᱚᱵᱚᱱ, ᱥᱟᱨ ᱵᱮᱵᱚᱦᱟᱨ ᱫᱚ ᱢᱟᱱᱮ ᱡᱩᱫᱤ ᱵᱚᱱ ᱫᱟᱲᱮᱜ ᱠᱷᱟᱱ ᱠᱚᱢᱟᱣ ᱵᱚᱱ ᱜᱩᱨᱤ ᱥᱟᱨ ᱛᱮᱜᱮ ᱦᱟᱸᱜ ᱵᱚᱱ ᱤᱭᱟᱹ ᱠᱮᱜ ᱜᱮ, ᱛᱚ
ᱩᱸᱦ-ᱦ-ᱦ ᱾
ᱜᱩᱨᱤᱡ ᱥᱟᱨ ᱛᱮᱜᱮ ᱡᱟᱛᱮ ᱡᱮᱢᱚᱱ ᱵᱚᱱ ᱪᱟᱥᱚᱜ ᱟᱨ ᱟᱨ ᱵᱟᱝᱠᱷᱟᱱ ᱡᱟᱹᱥᱛᱤ, ᱟᱹᱰᱤ ᱡᱟᱹᱥᱛᱤ ᱵᱚᱱ ᱵᱮᱵᱚᱦᱟᱨ ᱞᱮᱠᱷᱟᱱ ᱢᱤᱫ ᱫᱤᱱ ᱦᱤᱞᱳᱜ ᱱᱚᱝᱠᱟᱱ ᱚᱵᱚᱥᱛᱟ ᱦᱤᱡᱩᱜ ᱫᱟᱜ ᱦᱤᱡᱩᱜ-ᱟ ᱦᱟᱸᱜ? ᱢᱟᱱᱮ ᱜᱩᱨᱤᱡ ᱥᱟᱨ ᱵᱟᱝᱠᱷᱟᱱ ᱤᱭᱟᱹ ᱚᱱᱟ ᱠᱤᱴᱱᱟᱥᱚᱠ ᱟ ᱥᱟᱨ ᱵᱟᱝᱠ ᱠᱷᱟᱱ ᱦᱟᱸᱜ ᱚᱱᱟ ᱪᱟᱥ ᱵᱟᱝ ᱦᱩᱭᱩᱜ ᱛᱟᱵᱚᱱᱟ ᱟᱨ ᱚᱱᱠᱟ ᱜᱮ ᱡᱩᱫᱤ ᱵᱮᱵᱚᱦᱟᱨ ᱡᱩᱫᱤ ᱵᱚᱱ ᱥᱮᱜ ᱵᱟᱹᱲᱛᱤ ᱤᱫᱤᱭᱟ ᱛᱚᱵᱮ ᱛᱚ ᱦᱳᱭᱛᱳ ᱟᱵᱮᱱ ᱦᱚᱸᱵᱮᱱ ᱦᱩᱫᱤᱥ ᱧᱟᱢᱮᱫ ᱠᱟᱱ ᱜᱮᱭᱟ ᱟᱵᱩ ᱢᱟᱱᱣᱟ ᱡᱟᱹᱛᱟᱜ ᱚᱵᱚᱥᱛᱟ ᱪᱮᱫᱠᱟ ᱦᱩᱭᱩᱜᱼᱟ ᱛᱟᱭᱚᱢ ᱛᱮ᱾ ᱛᱚ ᱚᱱᱟᱜᱮ ᱟᱹᱞᱤᱧ ᱫᱚ ᱱᱤᱭᱟᱹ ᱜᱮᱞᱤᱧ ᱢᱮᱱᱟ ᱜᱩᱨᱤᱥᱼᱼ ᱥᱟᱨ ᱠᱚ ᱥᱮ ᱢᱤᱫ ᱵᱟᱨᱪᱟ ᱠᱚᱪᱚᱝ ᱥᱟᱨ ᱠᱚ ᱢᱟᱱᱮ ᱡᱚᱭᱵᱚ ᱥᱟᱨ ᱠᱚ ᱢᱮᱱᱟᱜᱼᱟ᱾ ᱚᱱᱟ ᱠᱚᱜᱮ ᱦᱟᱜ ᱡᱟᱹᱥᱛᱤ ᱫᱚ ᱦᱟᱸᱜ ᱵᱚᱱ ᱵᱮᱵᱚᱦᱟᱨᱟ᱾ ᱥᱮᱵᱚᱱ ᱠᱚᱨᱩ ᱢᱩᱴᱩᱭᱟ᱾
ᱦᱮᱸ ᱡᱳᱭᱵᱚ ᱥᱟᱨ ᱠᱚ ᱟᱵᱚ ᱵᱚᱱ ᱠᱩᱨᱩ ᱢᱩᱴᱩᱭᱟ ᱚᱱᱟ ᱠᱚ ᱟᱵᱚ ᱵᱚᱱ ᱦᱩᱭᱪᱳ ᱠᱟᱢᱤ ᱚᱱᱟ ᱛᱮᱦᱚᱸ ᱦᱩᱭᱩᱜ ᱠᱟᱱ ᱜᱮᱭᱟ ᱦᱮᱸ᱾
ᱚᱵ ᱥᱟᱦᱮ ᱨ ᱨᱵ ᱨᱵᱚ ᱦᱩᱸ
ᱚᱱᱟ ᱠᱚᱵᱚᱱ ᱚᱱᱟ ᱠᱚᱵᱚᱱ ᱵᱮᱵᱚᱦᱟᱨ ᱞᱮᱠᱷᱟᱱ ᱟᱵᱚᱣᱟᱜ ᱠᱷᱮᱛ ᱦᱟᱥᱟ ᱚᱠᱟ ᱦᱚᱸ ᱵᱟᱭ ᱵᱟᱹᱲᱤᱡᱚᱜ ᱛᱟᱵᱚᱱᱟ ᱟᱵᱚᱣᱟᱜ᱾ ᱟᱨ ᱦᱚᱲ ᱢᱚᱡᱤ ᱦᱚᱸ ᱵᱟᱭ ᱩᱥᱯᱚᱛᱤᱭᱟ ᱡᱚᱢ ᱨᱮ ᱾ ᱛᱚ ᱱᱚᱣᱟ ᱠᱚᱛᱮ ᱟᱵᱚᱣᱟᱜ ᱠᱤᱪᱷᱩ᱾᱾ ᱦᱚᱭᱛᱚ ᱵᱮᱥᱤ ᱫᱤᱱ ᱵᱚᱱ ᱴᱷᱮ ᱠᱟᱜᱼᱟ ᱠᱟᱹᱴᱤᱡ ᱦᱳᱞᱳ ᱟᱨ ᱦᱮᱛᱳᱜᱟᱜ ᱡᱟᱦᱟᱸ ᱡᱚᱢᱼᱼ ᱦᱮᱛᱳᱜ ᱫᱚ ᱡᱮ ᱠᱚᱢ ᱵᱚᱭᱮᱥ ᱨᱮᱜᱮ ᱵᱚᱭᱚᱥ ᱞᱮᱠᱟ ᱵᱚᱱ ᱧᱮᱞᱚᱜ ᱠᱟᱱᱟ ᱟᱨᱼᱼ ᱥᱮᱫᱟᱭ ᱨᱮᱱ ᱟᱵᱚᱨᱮᱱ ᱡᱟᱦᱟᱸ ᱠᱚ ᱴᱮᱠᱟᱜ ᱠᱟᱱ ᱛᱟᱦᱮᱱᱟ ᱩᱱᱟᱹᱜ ᱫᱤᱱ ᱫᱚ ᱵᱟᱝᱠᱚ᱾
ᱦᱳᱭ ᱦᱳᱭ ᱞᱟᱦᱟ ᱛᱮ ᱪᱮᱫ ᱞᱮᱠᱟᱵᱤᱱ ᱢᱮᱱ ᱠᱮᱭᱟ᱾ ᱟᱥᱤ ᱥᱚᱛᱛᱚᱨ ᱫᱚᱠᱚ ᱯᱟᱨᱚᱢᱮᱫ ᱠᱟᱱ ᱛᱟᱦᱮᱸᱱᱟ ᱦᱚᱲ ᱟᱨ ᱱᱮᱛᱟᱨ᱾ ᱱᱮᱛᱟᱨ ᱢᱟᱱᱮ ᱪᱚᱞᱞᱤᱥ ᱯᱟᱨᱚᱢ ᱞᱮᱱᱠᱷᱟᱱ ᱜᱮ ᱢᱟᱱᱮ᱾ ᱟᱫᱷᱟ ᱵᱚᱭᱮᱥ ᱯᱨᱟᱭ ᱦᱟᱲᱟᱢ ᱞᱮᱠᱟ᱾
ᱯᱚᱧᱪᱟᱥ ᱠᱷᱚᱱ ᱥᱟᱴ ᱥᱮᱴᱮᱨ ᱛᱮᱜᱮ ᱠᱚ ᱤᱭᱟᱹᱜ ᱠᱟᱱᱟ ᱵᱚᱦᱩᱛ ᱡᱳᱨ ᱨᱮᱱᱟᱜ ᱠᱚ ᱦᱟᱸᱜᱼᱼ ᱱᱤᱝ ᱠᱟᱱ ᱨᱮᱱ ᱜᱚᱜᱚ ᱵᱟᱵᱟ ᱠᱚ ᱩᱱᱠᱩ ᱠᱚ ᱠᱟᱹᱴᱤᱡ ᱜᱟᱱ ᱠᱚ ᱢᱮᱱᱟᱜᱼᱼ ᱥᱮᱴ ᱠᱚ ᱯᱟᱨᱚᱢ ᱟᱠᱟᱫᱟ ᱮᱵᱟᱨᱮ ᱩᱱᱠᱩ, ᱠᱚ ᱪᱟᱞᱟᱣ ᱫᱟᱲᱮᱭᱟᱜᱼᱟ ᱥᱚᱛᱛᱚᱨ ᱠᱚᱨᱮ ᱟᱥᱤ ᱠᱚᱨᱮ᱾ ᱟᱵᱚᱣᱟᱜᱼᱼ ᱯᱷᱤᱨᱤ ᱫᱚ ᱟᱵᱚᱨ ᱱᱚᱣᱟ ᱞᱮᱵᱮᱞ ᱨᱮᱱᱫᱚ ᱟᱹᱰᱤ ᱡᱳᱨ ᱠᱚ ᱚᱴᱠᱚᱪᱚ ᱠᱟᱜ ᱠᱟᱱᱟ ᱚᱱᱟ ᱠᱚ ᱯᱚᱪᱟᱥᱼᱼ ᱚᱠᱤᱱ
ᱦᱩᱸ ᱟᱫᱚ ᱱᱚᱣᱟ ᱵᱤᱥᱚᱭ ᱛᱮ ᱟᱵᱩᱼᱼ ᱪᱤᱱᱛᱟᱹ ᱪᱚᱨᱪᱟ ᱡᱟᱹᱨᱩᱲ ᱵᱚᱱᱟ ᱚᱱᱟ ᱪᱟᱥᱟ ᱵᱤᱥᱚᱭ ᱛᱮᱦᱚᱸ ᱟᱨ ᱥᱟᱨ ᱠᱚᱦᱚᱸ ᱵᱤᱥᱚᱭ ᱛᱮᱦᱚᱸ ᱟᱨ ᱵᱟᱝ ᱠᱷᱟᱱ ᱫᱚ ᱚᱱᱮ ᱠᱚ ᱢᱮᱱᱟ᱾ ᱤᱭᱟᱹ ᱵᱟᱵᱚᱱ ᱪᱮᱠᱟ ᱫᱟᱲᱮᱭᱟᱜ ᱮᱱᱛᱮ ᱟᱭᱢᱟ ᱫᱤᱱ ᱫᱚ᱾ ᱟᱨᱼᱼ ᱛᱟᱨ ᱛᱷᱚᱲᱟ ᱞᱟᱹᱭ ᱤᱫᱮ ᱵᱮᱱ ᱢᱤᱫ ᱵᱟᱨ ᱪᱟᱣᱪᱚᱝ,
ᱦᱮᱸ ᱡᱟᱠ ᱚᱱᱟᱜᱮ ᱟᱨ ᱢᱤᱫᱴᱤᱡ ᱦᱩᱭᱩᱜ ᱠᱟᱱᱟ ᱟᱵᱚ ᱟᱵᱚ ᱦᱚᱜᱼᱚᱭ ᱡᱮᱼᱼ ᱱᱤᱛ ᱟᱵᱚᱣᱟᱜ ᱦᱚᱸᱜᱼᱚᱭ ᱡᱮ ᱤᱭᱟᱹ ᱠᱚ ᱟᱵᱚᱣᱟᱜᱼᱼ
ᱡᱟᱦᱟᱸ ᱡᱚᱢ ᱧᱩ ᱥᱚᱢᱚᱭ ᱢᱚᱛᱚ ᱟᱵᱚ ᱱᱚᱜᱼᱚᱭ ᱡᱮ ᱟᱵᱚ ᱱᱤᱛᱚᱜ ᱵᱚᱱᱼᱼ ᱡᱚᱢ ᱧᱩ ᱦᱚᱸ ᱢᱤᱫᱴᱤᱡ ᱥᱚᱢᱚᱭ ᱨᱮ ᱡᱚᱢ ᱦᱩᱭᱩᱜᱼᱟ᱾ ᱥᱚᱢᱚᱭ ᱨᱮ ᱡᱚᱛᱚ ᱠᱤᱪᱷᱩ ᱠᱚᱨᱟᱣ ᱞᱟᱜᱟᱜᱼᱟ ᱛᱚᱵᱮ ᱟᱵᱚᱣᱟᱜ ᱥᱟᱥᱛᱷᱚ ᱴᱷᱤᱠ, ᱛᱟᱦᱮᱱᱟ ᱛᱚᱵᱮ ᱛᱚ ᱟᱵᱚ ᱢᱤᱴᱤᱡ ᱟᱵᱚᱣᱟᱜ ᱦᱚᱲᱢᱚ ᱡᱤᱣᱤ ᱨᱮ ᱜᱟᱹᱨᱛᱤ ᱡᱟᱦᱟᱸᱼᱼ ᱛᱚ ᱱᱚᱜ ᱱᱚᱣᱟ ᱠᱚ ᱠᱟᱴᱤᱡ ᱧᱮᱞ ᱞᱟᱣ ᱵᱚᱱᱟ ᱦᱮᱸ,
ᱟᱭᱢᱟᱜ ᱦᱚᱲ ᱜᱮ ᱦᱟᱸᱜ ᱢᱮᱱᱟᱜ ᱵᱚᱱᱟ ᱚᱱᱮ ᱠᱚ ᱢᱮᱱᱟ᱾ ᱱᱚᱛᱮ ᱢᱤᱫᱵᱟᱨ ᱡᱚᱢ ᱧᱩ ᱠᱷᱚᱱ ᱦᱚᱸ ᱢᱟᱱᱮᱼᱼ ᱵᱷᱤᱴᱟᱢᱤᱱ ᱠᱚᱢᱟ ᱵᱟᱵᱚᱱ ᱧᱟᱢᱮᱫ ᱠᱟᱱ ᱜᱮᱭᱟ ᱦᱟᱸᱜ ᱟᱨ ᱚᱱᱟ ᱛᱟᱞᱟ ᱨᱮᱼᱼ ᱢᱟᱱᱮ ᱟᱭᱢᱟ ᱜᱮ ᱦᱟᱸᱜ ᱪᱮᱫ ᱠᱚᱪᱚᱝ ᱱᱮᱥᱟ ᱥᱮ ᱵᱩᱞ ᱡᱟᱛᱤᱭᱚ ᱵᱚᱥᱛᱩ ᱦᱟᱸᱜ ᱵᱚᱱ ᱡᱚᱢ ᱧᱩᱭᱮᱫᱟ ᱦᱟᱸᱜ, ᱛᱚ ᱚᱱᱟ ᱠᱷᱟᱹᱛᱤᱨ ᱛᱮᱦᱚᱸ ᱟᱵᱚᱣᱟᱜ ᱦᱚᱲᱢᱚ ᱫᱚ ᱢᱟᱱᱮ ᱟᱹᱰᱤ ᱜᱟᱱ ᱜᱮ ᱢᱟᱱᱮ ᱰᱟᱹᱣᱩᱱᱚᱜ ᱠᱟᱱ ᱛᱟᱵᱚᱱᱟ ᱾
ᱦᱮᱸ ᱱᱚᱣᱟ ᱦᱚᱸ ᱟᱹᱰᱤ ᱡᱚᱛᱷᱟᱛ ᱠᱟᱛᱷᱟ ᱞᱟᱹᱭ ᱠᱮᱫᱟ ᱵᱮᱱ ᱱᱚᱜᱼᱚᱭ ᱡᱮ ᱟᱵᱚᱣᱟᱜ ᱧᱩ ᱵᱩᱞᱩᱜ ᱚᱱᱟ ᱠᱚ ᱡᱮ ᱱᱚᱣᱟ ᱠᱚ ᱟᱵᱚ ᱥᱚᱢᱟᱡ ᱨᱮ ᱥᱮ ᱟᱵᱚ ᱵᱚᱱ ᱧᱩ ᱡᱚᱢᱮᱫᱟ ᱟᱫᱚ ᱱᱚᱣᱟ ᱠᱚᱫᱚ ᱛᱤᱱᱟᱹᱜ ᱜᱟᱱ ᱵᱮᱥᱚᱜ ᱠᱟᱱᱟ ᱥᱮ ᱵᱟᱹᱲᱤᱡᱚᱜ ᱠᱟᱱᱟ? ᱛᱚ ᱱᱤᱛᱚᱜ ᱛᱚ ᱪᱟᱞᱟᱜ ᱠᱟᱱ ᱜᱮᱭᱟ ᱵᱟᱹᱲᱤᱡ᱾ ᱢᱮᱱ ᱨᱮᱦᱚᱸ ᱠᱤᱱᱛᱩ ᱧᱩ ᱫᱚᱠᱚ ᱧᱩᱭᱮᱫ ᱛᱟᱵᱚᱱ ᱜᱮᱭᱟ ᱡᱚᱛᱚ ᱾
ᱟᱫᱚ ᱚᱱᱟ ᱫᱚ ᱜᱚᱝᱠᱮ ᱪᱮᱫ ᱞᱮᱠᱟᱞᱤᱧ ᱢᱮᱱ ᱠᱮᱭᱟ ᱾ ᱡᱚᱛᱚ ᱦᱚᱲ ᱵᱩᱡᱷᱟᱹᱣ ᱞᱟᱹᱠᱛᱤ ᱢᱮᱱᱟᱜᱼᱟ ᱾ ᱚᱠᱚᱭ ᱠᱚ ᱡᱩᱢ ᱧᱩ